ᱦᱮᱞᱳ᱾
ᱦᱮᱞᱳ᱾
ᱦᱮᱸ ᱢᱮᱱ ᱫᱤᱧ ᱨᱚᱲ ᱠᱚ ᱟᱸᱡᱚᱢᱚᱜ ᱠᱟᱱᱟ ᱛᱚ?
ᱦᱮᱸ᱾
ᱦᱮᱸ ᱦᱮᱸ ᱟᱸᱡᱚᱢᱚᱜ ᱠᱟᱱᱤᱧ, ᱦᱮᱸ ᱟᱸᱡᱚᱢ ᱧᱟᱢ ᱫᱤᱧ ᱟᱨ ᱚᱱᱠᱟ ᱞᱮᱠ ᱠᱟ ᱡᱟᱦᱟᱸ ᱱᱟᱜ ᱥᱟᱰᱮ ᱠᱚ ᱵᱟᱝ ᱟᱧᱡᱚᱢᱚᱜ ᱠᱟᱱᱟ ᱛᱚ?
ᱵᱟᱝ ᱵᱟᱝ ᱚᱠᱚᱨ ᱚᱝᱠᱟ ᱞᱮᱠᱟᱱᱟᱜ ᱵᱟᱦᱨᱮ ᱨᱮᱱᱟᱜ ᱥᱟᱰᱮ ᱫᱚ ᱵᱟᱝ ᱟᱸᱡᱚᱢᱚᱜ ᱠᱟᱱᱟ᱾
ᱟᱪᱪᱷᱟ ᱱᱟᱯᱟᱭ ᱜᱮ ᱢᱟᱱᱮ ᱱᱚᱝᱠᱟ ᱠᱟᱱᱟ ᱦᱟᱸᱜ ᱡᱩᱫᱤ ᱚᱱᱠᱟ ᱡᱟᱦᱟᱱᱟᱜ ᱢᱟᱱᱮ ᱵᱮᱠᱜᱨᱟᱣᱩᱱᱰ ᱨᱮ ᱡᱩᱫᱤ ᱵᱟᱹᱲᱛᱤ ᱧᱚᱜ ᱥᱟᱰᱮ ᱠᱚ ᱟᱡᱚᱢᱚᱜᱼᱟ ᱛᱟᱦᱚᱞᱮ ᱠᱷᱟᱱ ᱫᱚ ᱚᱱᱟ ᱡᱟᱦᱟᱸ ᱨᱮᱠᱚᱨᱰᱤᱝ ᱞᱟᱝ ᱠᱚᱨᱟᱣᱮᱫᱟ ᱱᱚᱣᱟ ᱠᱮᱱᱥᱮᱞ ᱦᱩᱭ ᱫᱟᱲᱮᱭᱟ ᱛᱟᱞᱟᱝᱟ ᱟᱨ ᱪᱮᱫ
ᱱᱚᱝᱠᱟᱱᱟᱜ ᱵᱮᱠᱜᱨᱟᱣᱩᱱᱰ ᱨᱮᱱᱟᱜ ᱤᱧᱟᱹᱜ ᱵᱮᱠᱜᱨᱟᱣᱩᱱᱰ ᱨᱚᱲ ᱠᱚ ᱡᱟᱦᱟᱸᱱᱟᱜ ᱟᱧᱡᱚᱢ ᱧᱟᱢ ᱮᱫᱟ ᱚᱱᱠᱟ? ᱵᱟᱦᱨᱮ ᱨᱮᱱᱟᱜ ᱚᱝᱠᱟᱱᱟᱜ ᱥᱟᱰᱮ ᱠᱚ
ᱪᱮᱫ ᱦᱚᱸ ᱵᱟᱝ ᱟᱸᱡᱚᱢᱚᱜ ᱠᱟᱱᱟ ᱴᱷᱤᱠ ᱴᱷᱟᱠ ᱜᱮᱛᱟᱢᱟ ᱡᱚᱛᱚ ᱜᱮ᱾
ᱚ ᱴᱷᱤᱠ ᱜᱮᱭᱟ ᱛᱟᱦᱚᱞᱮ ᱚᱥᱩᱵᱤᱫᱷᱟ ᱵᱟᱹᱱᱩᱜᱼᱟ᱾
ᱦᱩᱸ ᱟᱪᱪᱷᱟ ᱛᱟᱦᱚᱞᱮ ᱪᱮᱜ ᱞᱟᱝ ᱜᱟᱞᱢᱟᱨᱟᱜ-ᱟ ᱜᱚᱝᱠᱮ, ᱜᱚᱝᱠᱮ ᱢᱮᱱ ᱫᱟᱹᱧ ᱛᱟᱦᱚᱞᱮ ᱟᱯᱮ ᱚᱱᱛᱮ ᱫᱚ ᱱᱚᱣᱟ ᱟᱵᱚ ᱡᱟᱦᱟᱸ ᱯᱚᱨᱚᱵᱽ ᱯᱩᱱ ᱢᱟᱱᱟᱣ ᱫᱚ ᱵᱟᱦᱟ ᱥᱚᱦᱨᱟᱭ ᱥᱟᱠᱨᱟᱛ ᱱᱚᱣᱟ ᱠᱚᱫᱚ ᱯᱮ ᱢᱟᱱᱟᱣᱟ ᱥᱮ ᱵᱟᱝ?
ᱦᱮᱸ ᱢᱟᱱᱟᱣ ᱢᱟᱱᱟᱣ ᱫᱚᱢᱮ ᱠᱚ ᱫᱚᱢᱮ ᱢᱟᱱᱟᱣᱟ ᱠᱚ᱾
ᱚᱸ
ᱟᱯᱮ ᱫᱚ ᱛᱟᱦᱞᱮ ᱟᱱᱛᱮ ᱫᱚ ᱚᱠᱟ ᱪᱟᱸᱫᱳ ᱯᱮ ᱥᱚᱦᱨᱟᱭᱚᱜ ᱛᱮ?
ᱟᱞᱮ ᱫᱚ ᱦᱟᱸᱜ ᱱᱚᱝᱠᱟ ᱥᱚᱦᱨᱟᱭ ᱵᱚᱸᱜᱟ ᱜᱮᱞᱮ ᱥᱚᱦᱨᱟᱭᱚᱜᱼᱟ ᱟᱞᱮ ᱱᱚᱛᱮ ᱢᱟ᱾ ᱦᱟᱱᱮ ᱡᱟᱦᱟᱸ ᱫᱤᱥᱚᱢ ᱥᱚᱨᱦᱟᱭ ᱠᱚ ᱢᱮᱛᱟᱜ ᱠᱟᱱᱟ ᱫᱤᱥᱚᱢ ᱥᱚᱨᱦᱟᱭ ᱥᱚᱢᱚᱭ ᱜᱮ ᱟᱞᱮ ᱫᱚᱞᱮ ᱥᱚᱨᱦᱟᱭᱟ᱾ ᱦᱳᱭ,
ᱟᱞᱮ ᱱᱚᱛᱮ ᱫᱚ ᱵᱟᱝ ᱵᱚᱞᱮ ᱯᱩᱥ ᱵᱚᱸᱜᱟ ᱨᱮᱠᱚ ᱥᱚᱨᱦᱟᱭᱚᱜᱼᱟ᱾
ᱟᱪᱪᱷᱟ ᱜᱚᱝᱠᱮ ᱛᱟᱦᱚᱞᱮ ᱚᱱᱟ ᱯᱩᱥ ᱵᱚᱸᱜᱟ ᱨᱮᱯᱮ ᱥᱚᱦᱨᱟᱭᱚᱜᱼᱟ ᱚᱱᱟᱫᱚ ᱚᱠᱟ ᱞᱮᱠᱟ ᱯᱮ ᱥᱚᱨᱦᱟᱭᱚᱜᱼᱟ ᱢᱟᱥᱮ ᱠᱟᱹᱴᱤᱡ ᱞᱟᱹᱭᱟᱹᱧ ᱛᱟᱞᱟᱝ ᱢᱮ᱾
ᱱᱚᱣᱟ ᱥᱚᱨᱦᱟᱭ ᱫᱚ ᱟᱵᱚ ᱡᱟᱦᱟᱸᱞᱮᱠᱟ ᱥᱮᱫᱟᱭ ᱠᱷᱚᱡ ᱦᱮᱡ ᱟᱹᱜᱩ ᱟᱠᱟᱱᱟ ᱢᱚᱬᱮ ᱥᱤᱧ ᱢᱚᱬᱮ ᱧᱤᱫᱟᱹ ᱚᱝᱠᱟ ᱜᱮ, ᱟᱫᱚ ᱚᱠᱛᱚ ᱛᱮ ᱯᱩᱥ ᱵᱚᱸᱜᱟ, ᱵᱟᱫᱽ ᱵᱟᱠᱤ ᱡᱚᱛᱚᱜᱮ
ᱦᱮᱸ
ᱡᱮᱢᱚᱱ ᱩᱢ ᱢᱟᱦᱟ ᱩᱢ ᱢᱟᱦᱟ ᱠᱷᱚᱱ ᱥᱩᱨᱩ ᱠᱟᱛᱮᱜ ᱟᱨᱚ ᱛᱤᱱᱟᱹᱜ ᱜᱟᱱ ᱢᱟᱦᱟ ᱠᱚ ᱢᱮᱱᱟᱜ ᱛᱟᱵᱚᱱᱟ ᱚᱱᱠᱟ ᱚᱱᱟ ᱠᱚᱜᱮ ᱡᱚᱛᱚ ᱚᱱᱟ ᱠᱚᱜᱮ ᱡᱚᱛᱚ ᱥᱩᱫᱩ ᱚᱠᱛᱚ ᱛᱮᱫ ᱜᱮ ᱠᱟᱨᱚᱱ ᱞᱟᱦᱟ ᱛᱮᱠᱚ ᱞᱟᱹᱭᱮᱫ ᱛᱟᱦᱮᱸᱱᱟ ᱡᱮ ᱢᱮᱱᱛᱮ
ᱦᱮᱸ
ᱯᱩᱥ ᱵᱚᱸᱜᱟ ᱥᱚᱨᱦᱟᱭ ᱨᱮᱫᱚ ᱡᱟᱦᱟᱸᱭ ᱯᱮᱲᱟ ᱯᱮᱲᱟ ᱠᱚᱢ ᱱᱮᱣᱛᱟ ᱠᱚᱣᱟ ᱢᱟᱱᱮ ᱯᱩᱥ ᱵᱚᱸᱜᱟ ᱡᱩᱫᱤ ᱡᱩᱫᱤᱢ ᱱᱮᱣᱛᱟ ᱠᱚᱣᱟ ᱢᱟᱱᱮ ᱯᱩᱥ ᱵᱚᱸᱜᱟ ᱡᱩᱫᱤᱢ ᱥᱚᱦᱨᱟᱭᱚᱜᱼᱟ ᱛᱟᱦᱚᱞᱮ ᱵᱷᱟᱞᱮ ᱡᱩᱛ ᱛᱮᱢ ᱡᱚᱢ ᱦᱚᱪᱚ ᱫᱟᱲᱮᱭᱟ ᱠᱚᱣᱟ᱾ ᱢᱟᱱᱮ ᱩᱱ ᱚᱠᱛᱚ ᱫᱚ ᱡᱚᱛᱚ ᱠᱷᱮᱛ ᱵᱟᱹᱫᱽ ᱠᱚᱨᱮᱱᱟᱜ ᱦᱩᱲᱩ ᱠᱚ ᱡᱚᱛᱚ ᱚᱲᱟᱜ ᱛᱮ ᱦᱤᱡᱩᱜᱼᱟ ᱛᱚ, ᱚᱲᱟᱜ ᱨᱮ ᱫᱟᱞ ᱫᱟᱹᱞ ᱡᱚᱛᱚ ᱠᱟᱛᱮ ᱠᱚ ᱨᱮᱰᱤ ᱠᱟᱜᱼᱟ᱾ ᱚᱱᱟ ᱠᱷᱟᱹᱛᱤᱨ ᱜᱮ ᱯᱩᱥ ᱵᱚᱸᱜᱟ᱾ ᱟᱞᱮ ᱟᱞᱮ ᱥᱮᱱᱟᱜ ᱫᱚ ᱚᱫᱷᱤᱠᱟᱝᱥᱚ ᱦᱚᱲ ᱜᱮ ᱯᱩᱥ ᱵᱚᱸᱜᱟ ᱠᱚ ᱥᱚᱦᱨᱟᱭᱚᱜ ᱛᱟᱞᱮᱭᱟ᱾
ᱦᱳᱭ ᱦᱳᱭ ᱱᱚᱣᱟ ᱢᱟ ᱠᱟᱛᱷᱟ ᱠᱟᱱ ᱜᱮ ᱩᱱ ᱚᱠᱛᱚ ᱫᱚ ᱢᱟᱱᱮ ᱡᱚᱛᱚ ᱪᱟᱥ ᱵᱟᱥ ᱠᱚ ᱠᱚᱵᱚᱱ ᱨᱟᱠᱟᱵ ᱠᱟᱜᱼᱟ ᱟᱨ ᱪᱮᱫ ᱦᱳᱭ ᱦᱳᱭ ᱟᱪᱪᱷᱟ ᱛᱟᱦᱚᱞᱮ ᱱᱚᱜᱼᱚ ᱱᱚᱣᱟᱧ ᱢᱮᱱᱫᱟ ᱡᱮ ᱟᱯᱮ ᱫᱚ ᱯᱩᱥ ᱵᱚᱸᱜᱟ ᱯᱮ ᱥᱚᱦᱨᱟᱭᱚᱜᱼᱟ ᱟᱫᱚ ᱩᱱ ᱥᱚᱢᱚᱭ ᱢᱟ ᱥᱟᱠᱨᱟᱛ ᱦᱚᱸᱵᱚᱱ ᱥᱟᱠᱨᱟᱛᱚᱜᱼᱟ ᱛᱟᱦᱚᱞᱮ ᱥᱚᱦᱚᱨᱟᱭ ᱫᱚ ᱛᱤᱱᱟᱹᱜ ᱫᱤᱱ ᱯᱮ ᱥᱚᱨᱦᱟᱭᱚᱜᱼᱟ ᱟᱨ ᱥᱟᱠᱨᱟᱛ ᱫᱚ ᱛᱤᱱᱟᱹᱜ ᱫᱤᱱ ᱯᱮ ᱥᱚᱨᱦᱟᱭ ᱥᱟᱠᱨᱟᱛᱚᱜᱼᱟ
ᱯᱩᱥ ᱵᱚᱸᱜᱟ ᱛᱟᱞᱟ ᱢᱟᱞᱟ ᱥᱮᱫ ᱠᱷᱚᱡ ᱥᱚᱦᱨᱟᱭ ᱥᱩᱨᱩᱜᱼᱟ ᱚᱠᱟ ᱚᱠᱟ ᱠᱚᱨᱮ ᱫᱚ ᱠᱩᱲᱤ ᱮᱠᱩᱥᱟ ᱵᱟᱭᱤᱥᱟ ᱵᱟᱭᱤᱥᱟ ᱠᱷᱚᱡ ᱡᱩᱫᱤᱢ ᱥᱟᱵᱟ ᱵᱟᱭᱤᱥ ᱛᱮᱭᱤᱥ ᱪᱚᱵᱵᱤᱥ ᱯᱚᱸᱪᱤᱥ ᱪᱷᱟᱵᱵᱤᱥ ᱦᱩᱭᱱᱟ ᱢᱚᱬᱮ ᱫᱤᱱ ᱟᱨ ᱯᱩᱥ ᱵᱚᱸᱜᱟ ᱨᱮᱢᱟ ᱢᱩᱪᱟᱹᱫ ᱨᱮᱢᱟ ᱯᱟᱲᱟᱜ ᱠᱟᱱ ᱥᱟᱠᱨᱟᱛ ᱤᱱᱟᱹᱜ ᱛᱮᱫᱚ ᱚᱛᱚ ᱧᱟᱢ ᱜᱚᱫᱚᱜ ᱜᱮᱭᱟ ᱥᱟ ᱥᱟᱠᱨᱟᱛ ᱨᱮᱱᱟᱜ ᱟᱫᱚ ᱚᱱᱟ ᱥᱟᱠᱨᱟᱛ ᱟᱨ ᱚᱱᱟ ᱥᱚᱨᱦᱟᱭ ᱢᱟᱱᱮ ᱢᱤᱫ ᱥᱮᱫ ᱡᱚᱜᱼᱟ ᱢᱤᱫᱴᱷᱮᱱ ᱢᱤᱫ ᱫᱷᱟᱣ ᱛᱮᱠᱚ ᱢᱤᱫ ᱫᱷᱟᱣ ᱛᱮᱫᱚ ᱵᱟᱝ ᱢᱟᱱᱮ ᱢᱤᱫᱵᱟᱨ ᱫᱤᱱ ᱦᱟᱱᱛᱮ ᱱᱟᱛᱮᱼᱟ
ᱚ ᱢᱟᱱᱮ ᱢᱤᱫ ᱫᱤᱱ ᱢᱤᱫ
ᱦᱮᱸ ᱢᱤᱫ ᱵᱟᱨ ᱫᱤᱱ ᱦᱮᱸ ᱢᱤᱫ ᱫᱤᱱ ᱜᱟᱱ ᱪᱷᱟᱲᱟ ᱠᱟᱛᱮᱜ ᱞᱟᱦᱟ ᱛᱟᱭᱚᱢᱚᱜᱼᱟ ᱦᱮᱸ
ᱚᱸ ᱟᱪᱪᱷᱟ ᱟᱪᱪᱷᱟ ᱱᱚᱜ ᱱᱚᱝᱠᱟ ᱞᱮᱠᱟ ᱛᱟᱦᱚᱞᱮ ᱟᱯᱮ ᱥᱮᱫ ᱫᱚ ᱦᱳᱭ ᱦᱳᱭ ᱚᱱᱟᱜᱮ ᱦᱟᱸᱜ ᱜᱚᱢᱠᱮ ᱤᱧ ᱢᱟ ᱵᱟᱰᱟᱭ ᱵᱟᱝ ᱛᱟᱦᱮᱸ ᱠᱟᱱ ᱛᱤᱧᱟᱹ ᱚᱠᱟ ᱞᱮᱠᱟ ᱢᱟᱱᱮ ᱤᱧᱤᱧ ᱟᱸᱡᱚᱢ ᱫᱩᱧ ᱟᱸᱡᱚᱢ ᱟᱠᱟᱫᱟ ᱡᱮ ᱯᱩᱥ ᱵᱚᱸᱜᱟ ᱯᱮ ᱥᱟᱠᱨᱟᱛ ᱛᱚᱜᱼᱟ ᱡᱮ ᱟᱫᱚ ᱥᱟᱠᱨᱟᱛᱚᱜ ᱤᱧ ᱢᱮᱱᱫᱟ ᱜᱚᱢᱠᱮ ᱥᱚᱦᱚᱨᱟᱭ ᱥᱟᱠᱨᱟᱛ ᱥᱚᱢᱚᱭ ᱜᱮᱠᱚ ᱥᱚᱦᱨᱟᱭᱚᱜᱼᱟ ᱟᱫᱚ ᱚᱱᱟᱜᱮ ᱦᱟᱸᱜ ᱚᱠᱟ ᱞᱮᱠᱟ ᱢᱟᱱᱮ ᱥᱟᱠᱨᱟᱛ ᱥᱚᱦᱨᱟᱭ ᱫᱚ ᱚᱠᱟ ᱞᱮᱠᱟ ᱠᱚ ᱢᱟᱱᱟᱣᱟ ᱚᱱᱟᱜᱮ ᱵᱟᱰᱟᱭ ᱵᱟᱝ ᱥᱟᱠᱟᱨᱛ ᱥᱟᱠᱟᱨᱛ ᱦᱮᱸ ᱦᱮᱸ ᱮᱠᱟᱞ ᱱᱚᱣᱟ ᱢᱟ ᱠᱟᱛᱷᱟ ᱠᱟᱱ ᱜᱮᱭᱟ ᱟᱨ ᱛᱟᱦᱚᱞᱮ ᱡᱟᱦᱟᱸ ᱥᱚᱦᱨᱟᱭ ᱵᱚᱸᱜᱟ ᱩᱱᱟᱹᱜ ᱚᱠᱛᱚ ᱫᱚ ᱢᱟᱱᱮ ᱪᱮᱫ ᱦᱚᱸ ᱚᱱᱠᱟ ᱚᱠᱟᱫᱚ ᱵᱟᱝᱯᱮ ᱢᱟᱱᱟᱣᱟ ᱵᱟᱝ
ᱵᱟ ᱵᱟ ᱩᱱ ᱚᱠᱛᱚ ᱫᱚ ᱚᱱᱠᱟ ᱫᱚ ᱪᱮᱫ ᱪᱮᱫᱜᱮ ᱵᱟᱝ ᱢᱟᱱᱟᱣ ᱦᱩᱭᱩᱜᱼᱟ ᱡᱮ ᱰᱟᱝᱨᱟ ᱠᱷᱩᱱᱴᱟᱹᱣ ᱠᱚᱫᱚ ᱱᱤᱭᱟᱹ ᱯᱩᱥ ᱵᱚᱸᱜᱟ ᱤᱭᱟᱹ ᱯᱩᱥ ᱵᱚᱸᱜᱟ ᱥᱚᱨᱦᱟᱭ ᱨᱮᱜᱮ
ᱟᱪᱪᱷᱟ ᱱᱟᱯᱟᱭ ᱜᱮ ᱟᱨ ᱛᱟᱦᱞᱮ ᱜᱚᱝᱠᱮ ᱵᱟᱦᱟ ᱯᱚᱨᱚᱵᱽ ᱫᱚ ᱦᱩᱭᱩᱜ ᱟᱥᱮ ᱵᱟᱝ ᱟᱯᱮ ᱚᱸᱰᱮ ᱫᱚ
ᱯᱚᱨᱚᱵᱽ ᱫᱚ ᱦᱮᱸ ᱵᱟᱦᱟ ᱵᱚᱸᱜᱟ ᱨᱮᱜᱮ ᱦᱩᱭᱩᱜᱼᱟ
ᱚ ᱛᱟᱦᱚᱞᱮ ᱛᱤᱱᱟᱹᱜ ᱫᱤᱱ ᱵᱟᱦᱟ ᱯᱚᱨᱚᱵᱽ ᱫᱚ ᱛᱤᱱᱟᱹᱜ ᱫᱤᱱ ᱯᱮ ᱢᱟᱱᱟᱣᱟ
ᱵᱟᱦᱟ ᱯᱚᱨᱚᱵᱽ ᱦᱚᱸ ᱯᱮ ᱫᱤᱱ
ᱚ ᱚᱱᱠᱟ ᱞᱮᱠᱟ ᱢᱟᱱᱮ ᱯᱩᱭᱞᱩ ᱦᱤᱞᱳᱜ ᱫᱚ ᱩᱢ ᱢᱟᱦᱟ ᱫᱚᱥᱟᱨ ᱦᱤᱞᱳᱜ ᱫᱚ ᱥᱟᱨᱫᱤ ᱢᱟᱦᱟ ᱟᱨ ᱛᱮᱥᱟᱨ ᱦᱤᱞᱳᱜ ᱫᱚ ᱡᱟᱞᱮ ᱢᱟᱦᱟ
ᱡᱟᱞᱤ ᱢᱟᱦᱟ ᱦᱮᱸ ᱦᱮᱸ
ᱦᱟᱹᱭ ᱦᱟᱹᱭ ᱟ ᱛᱟᱦᱞᱮ ᱵᱟᱦᱟ ᱨᱮᱫᱚ ᱜᱚᱝᱠᱮ ᱛᱟᱦᱞᱮ ᱫᱟᱜ ᱫᱩᱞ ᱠᱚ ᱦᱩᱭᱩᱜ ᱟᱥᱮ ᱵᱟᱝᱟ
ᱦᱮᱸ ᱫᱟᱜ ᱫᱩᱞ ᱠᱚ ᱫᱚᱢᱮ ᱱᱚᱛᱮ ᱟᱞᱮ ᱱᱚᱛ ᱱᱚᱛᱮ ᱫᱚ ᱰᱤᱡᱮ ᱵᱚᱠᱥ ᱟᱹᱜᱩ ᱠᱟᱛᱮᱫ ᱫᱟᱜ ᱠᱚ ᱫᱩᱞ ᱡᱚᱱᱟᱜᱼᱟ
ᱚᱸᱻ
ᱟᱯᱮ ᱚᱱᱛᱮ ᱫᱚ ᱪᱮᱫ ᱞᱮᱠᱟ ᱦᱩᱭᱩᱜᱼᱟ ᱵᱟᱦᱟ ᱯᱚᱨᱚᱵᱽ ᱠᱚᱫᱚ
ᱦᱳᱭ ᱟᱞᱮ ᱱᱚᱛᱮ ᱫᱚ ᱦᱟᱸᱜ ᱜᱚᱝᱠᱮ ᱱᱚᱝᱠᱟ ᱠᱟᱱᱟ ᱢᱟᱱᱮ ᱚᱠᱟ ᱚᱠᱟ ᱟᱹᱛᱩ ᱨᱮᱫᱚ ᱦᱟᱸᱜ ᱴᱟᱢᱟᱠ ᱛᱩᱢᱫᱟᱜ ᱟᱛᱮ ᱱᱚᱠᱟ ᱡᱟᱞᱮ ᱦᱤᱞᱳᱜ ᱫᱚᱠᱚ ᱢᱟᱱᱟᱣᱟ ᱟᱨ ᱚᱠᱟ ᱚᱠᱟ ᱟᱛᱩ ᱛᱮᱫᱚ ᱦᱟᱸᱜ ᱱᱚᱠᱟ ᱰᱤᱡᱮ ᱵᱚᱠᱥ ᱠᱚ ᱟᱹᱜᱩ ᱠᱟᱛᱮᱜ ᱠᱚ ᱢᱟᱱᱟᱣᱮ ᱫᱟ ᱱᱮᱛᱟᱨ ᱱᱚᱠᱟ ᱧᱮᱞᱚᱜ ᱠᱟᱱᱟ ᱢᱟᱱᱮ ᱱᱮᱛᱟᱨ ᱨᱮᱱ ᱡᱩᱣᱟᱹᱱ ᱠᱚᱲᱟ ᱠᱩᱲᱤ ᱠᱚᱫᱚ ᱱᱮ ᱟᱭᱢᱟ ᱜᱮ ᱢᱟᱱᱮ ᱴᱟᱢᱟᱠ ᱛᱩᱢᱫᱟᱜ ᱨᱩ ᱦᱟᱸᱜ ᱵᱟᱠᱚ ᱵᱟᱲᱟᱭ ᱛᱟᱵᱚᱱᱟ ᱛᱚ ᱩᱱᱠᱩ ᱫᱚ ᱪᱮᱫ ᱠᱚ ᱪᱤᱠᱟᱹᱭᱮᱫᱟ ᱟᱫᱚ ᱨᱟᱹᱥᱠᱟᱹ ᱡᱚᱝ ᱞᱟᱹᱜᱤᱫ ᱢᱟᱱᱮ ᱚᱱᱟ ᱰᱤᱡᱮ ᱵᱚᱠᱥ ᱠᱚ ᱟᱹᱜᱩᱭᱮᱫᱟ ᱴᱟᱢᱟᱠ ᱛᱩᱢᱫᱟᱜ ᱨᱩ ᱢᱟ ᱮᱱᱛᱮ ᱵᱟ ᱠᱚ ᱵᱟᱲᱟᱭᱟ ᱮᱱᱠᱷᱟᱱ ᱚᱱᱟ ᱵᱤᱱᱟᱹ ᱨᱩ ᱛᱮᱫᱚ ᱚᱠᱟ ᱞᱮᱠᱟᱢ ᱨᱟᱹᱥᱠᱟᱹᱭᱟ ᱦᱳᱭ ᱥᱮ ᱛᱚ ᱚᱱᱟ ᱦᱩᱭᱩᱜ ᱤᱭᱟᱹ ᱛᱮ ᱢᱟᱱᱮ ᱵᱚᱠᱥ ᱟᱹᱜᱩ ᱠᱟᱛᱮᱫ ᱜᱮ ᱚᱱᱟᱜᱮ ᱵᱟᱡᱟᱣ ᱠᱟᱛᱮᱫ ᱠᱚ ᱨᱟᱹᱥᱠᱟᱹᱭᱮᱫᱟ ᱫᱟᱜ ᱠᱚ ᱫᱩᱞ ᱡᱚᱝᱟᱜ ᱠᱟᱱᱟ
ᱦᱮᱸ
ᱟᱨ ᱛᱟᱦᱚᱞᱮ ᱱᱚᱜᱼᱚ ᱱᱚᱝᱠᱟ ᱜᱚᱝᱠᱮ ᱟᱯᱮ ᱚᱱᱛᱮ ᱡᱮ ᱦᱚᱸᱜᱼᱚᱭ ᱫᱟᱜ ᱫᱩᱞ ᱦᱤᱞᱳᱜ ᱚᱱᱟ ᱦᱤᱞᱳᱜ ᱫᱚ ᱪᱮᱫ ᱛᱮ ᱟᱯᱮᱫᱚ ᱨᱚᱝ ᱛᱮ ᱯᱮ ᱠᱷᱮᱞᱳᱜᱼᱟ ᱥᱮ ᱫᱟᱜ ᱜᱮᱯᱮ ᱫᱩᱞ ᱡᱚᱝ-ᱟ
ᱵᱟ ᱵᱟ ᱟᱞᱮ ᱚᱱᱛᱮ ᱫᱚ ᱤᱭᱟᱹ ᱫᱟᱜ ᱜᱮ ᱮᱠᱫᱚᱢ ᱥᱟᱯᱟ ᱫᱟᱜ ᱛᱮᱜᱮ ᱠᱚ ᱫᱩᱞ ᱡᱚᱱᱟᱜᱼᱟ ᱨᱚᱝ ᱴᱚᱝ ᱫᱚ ᱚᱱᱠᱟ ᱫᱚ ᱪᱤᱫ ᱦᱚ ᱢᱟᱱᱮ ᱟᱹᱣᱨᱤ ᱧᱮᱞ ᱧᱟᱢᱚᱜᱼᱟ᱾ ᱱᱤᱛ ᱦᱟᱹᱵᱤᱡ ᱛᱮᱫᱚ ᱟᱫᱚ ᱦᱳᱭ ᱢᱤᱫ ᱵᱟᱨᱭᱟ ᱟᱹᱛᱩ ᱚᱲᱟᱜ ᱠᱚᱨᱮ ᱫᱚ ᱡᱟᱹᱱᱤᱡ ᱪᱚᱞ ᱢᱮᱱᱟᱜᱼᱟ ᱢᱮᱱᱟᱜ ᱫᱚ ᱩᱱᱟᱹᱜ ᱫᱚ ᱵᱟᱹᱧ ᱞᱟᱹᱭ ᱫᱟᱲᱮᱭᱟᱜ ᱠᱟᱱᱟ ᱛᱚ ᱟᱞᱮ ᱚᱱᱟ ᱥᱩᱨ ᱥᱩᱯᱩᱨ ᱠᱚᱨᱮ ᱫᱚ ᱫᱟᱜ ᱜᱮ ᱯᱷᱟᱹᱨᱭᱟᱹ ᱫᱟᱜ ᱛᱮᱜᱮ ᱠᱚ ᱢᱟᱱᱟᱣᱟ᱾
ᱦᱳᱭ ᱦᱳᱭ ᱚᱱᱟᱫᱚ ᱱᱟᱯᱟᱭ ᱠᱟᱛᱷᱟ ᱠᱟᱱᱟ ᱪᱮᱫᱟᱜ ᱵᱟᱝᱢᱟ ᱟᱵᱚᱣᱟᱜ ᱫᱚ ᱦᱟᱸᱜ ᱚᱱᱠᱟ ᱞᱮᱠᱟ ᱫᱚ ᱨᱚᱝ ᱛᱮᱢᱟ ᱵᱟᱵᱚᱱ ᱮᱱᱮᱡ ᱜᱮᱭᱟ ᱥᱮ ᱟᱵᱚ ᱫᱚ ᱱᱚᱣᱟ ᱫᱟᱜ ᱫᱩᱞ ᱜᱮ ᱢᱟᱱᱮ ᱫᱟᱜ ᱛᱮ ᱛᱟᱯᱚᱨᱮ ᱞᱚᱥᱚᱫ ᱠᱚᱛᱮ ᱱᱚᱣᱟ ᱠᱚ ᱫᱟᱜ ᱫᱩᱞᱜᱮ ᱦᱟᱸᱜ ᱠᱟᱱ ᱛᱟᱵᱚᱱᱟ ᱥᱮ
ᱦᱮᱸ
ᱦᱮᱸ ᱚᱱᱟᱜᱮ
ᱟᱯᱮᱭᱟᱜ ᱫᱚ ᱟᱯᱮ ᱚᱱᱛᱮ ᱫᱚ ᱥᱚᱨᱦᱟᱭ ᱫᱚ ᱪᱮᱫ ᱞᱮᱠᱟ ᱦᱩᱭᱩᱜᱼᱟ ᱱᱚᱝᱠᱟ ᱱᱚᱛᱮ ᱞᱮᱠᱟ ᱜᱮ ᱥᱮ ᱟᱨᱦᱚᱸ ᱡᱩᱫᱟᱹ
ᱟᱪᱪᱷᱟ ᱥᱚᱦᱚᱨᱟᱭᱮᱢ ᱢᱮᱱ ᱠᱮᱫ ᱛᱟᱞᱟᱝᱟ ᱥᱚᱦᱨᱟᱭ ᱫᱚ ᱦᱟᱸᱜ ᱯᱮ ᱚᱱᱛᱮ ᱡᱟᱦᱟᱸ ᱞᱮᱠᱟ ᱯᱮ ᱥᱚᱨᱚᱦᱨᱟᱭᱟ ᱚᱱᱠᱟᱟᱜᱮ ᱟᱞᱮ ᱦᱚᱸ ᱢᱚᱬᱮ ᱥᱤᱧ ᱢᱚᱬᱮ ᱧᱤᱫᱟᱹ ᱜᱮ ᱦᱟᱸᱜ ᱟᱞᱮ ᱫᱚ ᱱᱚᱝᱠᱟ ᱞᱮᱠᱟ ᱯᱩᱭᱞᱩ ᱦᱤᱞᱳᱜ ᱫᱚ ᱦᱟᱸᱜ ᱩᱢ ᱢᱟᱦᱟ ᱫᱚᱥᱟᱨ ᱦᱤᱞᱳᱜ ᱫᱚ ᱦᱟᱸᱜ ᱜᱚᱴ ᱥᱤᱢ ᱩᱱ ᱦᱤᱞᱳᱜ ᱫᱚ ᱜᱚᱴ ᱥᱤᱢ ᱠᱚ ᱡᱚᱢ ᱠᱚᱣᱟ᱾ ᱟᱨ ᱛᱮᱥᱟᱨ ᱦᱤᱞᱳᱜ ᱫᱚ ᱦᱟᱸᱜ ᱜᱚᱲᱟ ᱵᱚᱸᱜᱟ ᱮᱱ ᱦᱤᱞᱳᱜ ᱫᱚ ᱚᱲᱟᱜ ᱨᱮᱠᱚ ᱵᱚᱸᱜᱟᱭᱟ ᱟᱨ ᱥᱮ ᱦᱳᱭ ᱦᱳᱭ ᱮᱱᱦᱤᱞᱳᱜ ᱫᱚ ᱢᱟᱱᱮ ᱡᱟᱶᱟᱭ ᱜᱚᱝᱠᱮ ᱜᱮᱠᱚ ᱦᱚᱯᱚᱱᱮᱨᱟ ᱠᱚ ᱱᱮᱣᱛᱟ ᱟᱹᱜᱩ ᱠᱟᱛᱮᱫ ᱮᱱᱤᱞᱳᱜ ᱫᱚ ᱦᱟᱸᱜ ᱜᱚᱰᱟ ᱨᱮᱠᱚ ᱵᱚᱸᱜᱟᱭᱟ ᱥᱮ ᱟᱨ ᱯᱩᱱ ᱢᱟᱦᱟ ᱦᱤᱞᱳᱜ ᱫᱚ ᱦᱩᱭᱩᱜ ᱠᱟᱱᱟ᱾ ᱥᱟᱹᱨᱫᱤ ᱢᱟᱦᱟ ᱮᱱᱦᱤᱞᱳᱜ ᱫᱚ ᱰᱟᱹᱝᱨᱤ ᱠᱚ ᱠᱷᱩᱱᱴᱟᱹᱣ ᱠᱚᱣᱟ ᱥᱮ ᱪᱟᱨᱦᱟᱣ ᱠᱚᱣᱟ ᱠᱚ ᱦᱟᱨᱛᱟᱛᱮ ᱟᱨ
ᱦᱮᱸ
ᱟᱨ ᱨᱚᱢᱚ
ᱟᱸᱡᱚᱢ ᱟᱠᱟᱫᱟ ᱟᱸᱡᱚᱢ ᱠᱟᱹᱫᱟᱹᱧ ᱥᱮ ᱟᱯᱮ ᱥᱮᱫ ᱫᱚ ᱛᱮ ᱫᱚ ᱟᱹᱰᱤ ᱵᱷᱟᱞᱞᱤ ᱦᱩᱭᱩᱜᱼᱟ ᱰᱟᱝᱨᱤ ᱠᱩᱱᱴᱟᱣ
ᱦᱳᱭ ᱦᱳᱭ ᱮᱠᱟᱞ ᱜᱚᱝᱠᱮ ᱟᱞᱮ ᱱᱚᱛᱮ ᱫᱚ ᱦᱟᱸᱜ ᱰᱟᱝᱨᱤ ᱠᱷᱩᱱᱴᱟᱹᱣ ᱫᱚ ᱟᱹᱰᱤ ᱢᱚᱸᱡᱽ ᱜᱮ ᱦᱩᱭᱩᱜᱼᱟ ᱟᱨ ᱱᱚᱝᱠᱟ ᱪᱮᱠᱟ ᱟᱞᱮ ᱟᱹᱛᱩ ᱨᱮ ᱟᱹᱰᱤ ᱡᱚᱢᱠᱟᱣᱚᱜᱼᱟ ᱟᱨ ᱪᱮᱫ ᱚᱱᱟ ᱥᱚᱦᱨᱟᱭ ᱫᱚ ᱟᱨ ᱪᱮᱫ ᱟᱞᱮ ᱟᱹᱛ ᱛᱩ ᱨᱮᱫᱚ ᱢᱟᱱᱮ ᱢᱮᱱ ᱜᱟᱱᱚᱜᱼᱟ ᱡᱮ ᱯᱟᱛᱟ ᱨᱮ ᱡᱟᱦᱟᱸ ᱞᱮᱠᱟ ᱠᱚ ᱨᱚᱦᱚᱲᱚᱜᱼᱟ ᱥᱮ ᱚᱱᱠᱟ ᱚᱠᱟ ᱞᱮᱠᱟ ᱜᱮᱠᱚ ᱦᱚᱲᱚᱜᱼᱟ ᱟᱞᱮ ᱟᱛ ᱨᱮᱫᱚ ᱥᱚᱦᱨᱟᱭ ᱨᱮᱫᱚ ᱮᱠᱟᱞ ᱢᱟᱱᱮ ᱢᱮᱱ ᱜᱟᱱᱚᱜᱼᱟ ᱡᱮ ᱚᱱᱟ ᱟᱞᱮᱭᱟᱜ ᱨᱟᱥᱛᱟ ᱢᱮᱱᱟᱜ ᱛᱟᱞᱮᱭᱟ ᱚᱱᱟ ᱫᱚ ᱯᱩᱨᱟᱹ ᱦᱚᱲ ᱛᱮᱜᱮ ᱯᱮᱨᱮᱡ ᱪᱟᱵᱟ ᱠᱚᱜᱼᱟ᱾
ᱟᱨ
ᱚᱱᱚᱝᱠᱟ ᱟᱨ ᱛᱟᱦᱞᱮ ᱜᱚᱝᱠᱮ ᱟᱯᱮ ᱚᱱᱛᱮ ᱫᱚ ᱰᱟᱹᱝᱨᱤ ᱠᱚᱠᱚ ᱠᱷᱩᱱᱴᱟᱹᱣ ᱠᱚᱣᱟ ᱥᱮ ᱵᱟᱠᱚ ᱠᱷᱩᱱᱴᱟᱹᱣ ᱠᱚᱣᱟ᱾
ᱦᱮᱸ ᱵᱟᱝ ᱵᱟᱝ ᱟᱞᱮᱱᱚᱛᱮ ᱫᱚ ᱚᱱᱠᱟ ᱫᱚ ᱰᱟᱹᱝᱨᱤ ᱠᱚᱫᱚ ᱠᱷᱩᱱᱴᱟᱹᱣ ᱠᱚᱣᱟ ᱠᱷᱩᱱᱴᱟᱹᱣ ᱦᱤᱞᱳᱜ ᱜᱮ ᱚᱱᱠᱟ ᱥᱩᱱᱩᱢ ᱮᱭᱟᱹ ᱠᱚᱠᱚ ᱚᱡᱚᱜ ᱟᱠᱚᱣᱟ ᱤᱱᱟᱹᱜᱮ ᱚᱱᱠᱟ ᱢᱟᱱᱮ ᱠᱷᱩᱱᱴᱟᱹᱣ ᱫᱚ ᱪᱚᱞ ᱵᱟᱹᱱᱩᱜᱼᱟ ᱚᱱᱛᱮ ᱫᱚ
ᱚ ᱟᱨ ᱛᱟᱦᱞᱮ ᱯᱟᱹᱦᱤᱞ ᱫᱚᱠᱚ ᱠᱷᱩᱱᱴᱟᱹᱣ ᱠᱚ ᱛᱟᱦᱮᱸᱫ ᱥᱮ ᱵᱟᱝ
ᱯᱟᱦᱤ ᱤᱞ ᱠᱷᱩᱱᱴᱟᱹᱣ ᱫᱚ ᱡᱮᱢᱚᱱ ᱠᱷᱩᱱᱴᱟᱹᱣ ᱚᱱᱟ ᱦᱤᱞᱳᱜ ᱜᱮ ᱱᱟᱥᱮᱱᱟᱜ ᱚᱱᱟ ᱧᱤᱫᱟᱹ ᱵᱮᱲᱟᱛᱮ ᱠᱚ ᱥᱩᱱᱩᱢ ᱥᱟᱥᱟᱝ ᱠᱚᱠᱚ ᱚᱡᱚᱜ ᱵᱟᱲᱟ ᱠᱚᱣᱟ ᱤᱱᱟᱹ ᱜᱮ ᱠᱷᱩᱱᱴᱟᱹᱣ ᱟᱞᱟ ᱥᱮᱫ ᱫᱚ ᱚᱱᱠᱟ ᱫᱚ ᱡᱟᱠ ᱡᱚᱢᱚᱠ ᱠᱷᱩᱱᱴᱟᱹᱣ ᱫᱚ ᱵᱟᱹᱱᱩᱜᱼᱟ ᱪᱚᱞ ᱵᱟᱹᱱᱩᱜᱼᱟ ᱟᱨᱠᱤ ᱾
ᱚ ᱟᱪᱪᱷᱟ, ᱟᱪᱪᱷᱟ ᱾
ᱮᱱᱠᱷᱟᱱ ᱟᱢ ᱫᱚ ᱛᱟᱦᱚᱞᱮ ᱴᱟᱢᱟᱠ ᱛᱩᱢᱫᱟᱜ ᱨᱩ ᱠᱚ ᱥᱮ ᱮᱱᱮᱡ ᱥᱮᱨᱮᱧ ᱠᱚᱫᱚᱢ ᱵᱟᱲᱟᱭᱟ ᱥᱮ ᱵᱟᱢ ᱵᱟᱲᱟᱭᱟ?
ᱚᱱᱟ ᱠᱚᱫᱚ ᱵᱟᱝ ᱟᱹᱛᱤᱧᱟ ᱵᱟᱹᱧ ᱵᱟᱲᱟᱭᱟ ᱵᱟᱲᱟᱭ ᱜᱮ ᱾ ᱠᱟᱹᱴᱤᱡ ᱠᱷᱚᱡᱽ ᱜᱮ ᱥᱚᱨᱦᱟᱭ ᱠᱚᱨᱮ ᱯᱟᱛᱟ ᱠᱚᱫᱚ ᱯᱚᱨᱚᱵᱽ ᱠᱚᱨᱮ ᱫᱚ ᱚᱲᱟᱜ ᱚᱱᱠᱟ ᱪᱟᱞᱟ ᱵᱟᱝ ᱦᱩᱭ ᱟᱠᱟᱱᱟ ᱠᱟᱹᱴᱤᱡ ᱠᱷᱚᱡᱽ ᱵᱟᱭᱨᱮ ᱦᱟᱨᱟ ᱦᱩᱭ ᱠᱟᱱᱛᱮ ᱚᱱᱟᱠᱚ ᱪᱮᱛᱟᱱ ᱫᱚ ᱩᱱᱟᱹᱜ ᱢᱚᱱᱮ ᱾ ᱵᱟᱲᱟᱭ ᱵᱟᱹᱱᱩᱜᱼᱟ ᱪᱮᱜ ᱦᱮᱸ ᱾
ᱦᱚᱸ ᱦᱮᱸ ᱦᱳᱭ ᱚᱱᱟ ᱢᱟ ᱠᱟᱛᱷᱟ ᱠᱟᱱᱜᱮ ᱜᱚᱝᱠᱮ ᱚᱱᱟᱨᱮ ᱡᱩᱫᱤ ᱵᱟᱢ ᱥᱩᱨ ᱵᱟᱲᱟᱜᱼᱟ ᱾ ᱥᱮ ᱚᱱᱟ ᱞᱮᱠᱟ ᱵᱟᱢ ᱛᱟᱦᱮᱸ ᱠᱷᱟᱱ ᱫᱚ ᱪᱤᱠᱟᱹᱢ ᱥᱮᱬᱟᱭᱟ ᱚᱱᱟ ᱢᱟᱱ ᱠᱷᱟᱱ ᱜᱮ ᱟᱨ
ᱱᱟᱥᱮ ᱱᱟᱜ ᱨᱚᱲ ᱵᱟᱝ ᱟᱸᱡᱚᱢᱚᱜ
ᱦᱮᱞᱮᱣ ᱱᱤᱛᱚᱜ ᱟᱸᱡᱚᱢ ᱠᱟᱱᱟ?
ᱱᱤᱛᱚᱜ ᱟᱸᱡᱚᱢ
ᱦᱳᱭ ᱢᱮᱱᱫᱟᱹᱧ ᱡᱟᱦᱟᱱᱟᱜ ᱚᱱᱠᱟ ᱞᱮᱠᱟ ᱡᱟᱦᱟᱱᱟᱜ ᱠᱩᱠᱞᱤ ᱠᱚ ᱡᱩᱫᱤ ᱠᱩᱞᱤ ᱥᱟᱱᱟᱭᱮᱫ ᱢᱮᱠᱷᱟᱱ ᱱᱚᱣᱟ ᱛᱟᱦᱚᱞᱮ ᱠᱩᱞᱤᱧ ᱛᱟᱞᱟᱝ ᱢᱮ
ᱦᱮᱸ ᱠᱩᱞᱤ ᱢᱮᱭᱟᱹᱧ ᱠᱩᱞᱤ ᱫᱚ
ᱦᱮᱸ ᱾
ᱟᱯᱮ ᱚᱱᱛᱮ ᱫᱚ ᱚᱱᱟ ᱢᱟᱜᱢᱚᱬᱮ ᱦᱚᱸ ᱟᱸᱡᱚᱢ ᱟᱠᱟᱫᱟ ᱥᱮ ᱵᱷᱟᱞᱮ ᱦᱩᱭᱩᱜᱼᱟ?
ᱦᱮᱸ ᱾
ᱤᱱᱠᱟᱹ ᱢᱟᱜᱢᱚᱬᱮ ᱦᱩᱭᱩᱜᱼᱟ ᱢᱮᱱᱠᱷᱟᱱ ᱱᱚᱝᱠᱟ ᱠᱟᱱᱟ ᱟᱞᱮ ᱟᱹᱛᱩ ᱟᱞᱮ ᱫᱚ ᱦᱟᱸᱜ ᱵᱟᱝᱞᱮ ᱢᱟᱜᱢᱚᱬᱮᱜᱼᱟ ᱟᱞᱮ ᱟᱹᱛᱩ ᱨᱮᱫᱚ ᱵᱟᱠᱚ ᱢᱟᱜᱢᱚᱬᱮ ᱜᱮᱭᱟ ᱾ ᱪᱮᱫᱟᱜ ᱵᱟᱝᱢᱟ ᱟᱞᱮᱫᱚ ᱟᱞᱮ ᱟᱹᱛᱩ ᱨᱮᱫᱚ ᱱᱚᱝᱠᱟ ᱞᱮᱠᱟ ᱥᱟᱱᱛᱟᱲ ᱦᱟᱸᱜ ᱞᱮ ᱠᱚᱢ ᱜᱮᱭᱟ ᱾ ᱟᱨ ᱢᱟᱜᱢᱚᱬᱮ ᱞᱟᱹᱜᱤᱫ ᱫᱚ ᱟᱭᱢᱟ ᱠᱤᱪᱷᱩ ᱪᱮᱫ ᱛᱷᱟᱱ ᱠᱚ ᱞᱟᱜᱟᱜᱼᱟ ᱤᱧ ᱦᱚᱸ ᱢᱟᱜᱢᱚᱬᱮ ᱤᱫᱤ ᱠᱟᱛᱮᱜ ᱩᱱᱟᱹᱜ ᱵᱟᱰᱟᱭ ᱵᱟᱹᱱᱩᱜ ᱛᱤᱧᱟᱹ ᱛᱚ ᱚᱱᱟ ᱤᱭᱟᱹ ᱾ ᱛᱮ ᱢᱟᱜᱢᱚᱬᱮ ᱠᱚᱫᱚ ᱵᱟᱝ ᱦᱩᱭᱩᱜ ᱜᱮᱭᱟ ᱟᱞᱮ ᱚᱸᱰᱮ ᱫᱚ ᱵᱟᱹᱠᱤ ᱢᱟᱜᱢᱚᱬᱮ ᱵᱟᱫ ᱠᱟᱛᱮ ᱡᱟᱦᱟᱸ ᱥᱚᱦᱚᱨᱟᱭ ᱥᱟᱠᱨᱟᱛ, ᱵᱟᱦᱟ, ᱱᱚᱣᱟ ᱠᱚᱫᱚ ᱦᱩᱭᱩᱜ ᱜᱮᱭᱟ ᱛᱟᱯᱚᱨᱮ ᱢᱟᱜᱽ ᱥᱤᱢ ᱠᱚ ᱠᱚ ᱡᱚᱢ ᱠᱚᱣᱟ ᱾
ᱟᱨ ᱚᱱᱠᱟ ᱞᱮᱠᱟ ᱢᱟᱱᱮ ᱠᱟᱨᱟᱢ ᱫᱚᱱ ᱛᱟᱨᱯᱚᱨᱮ ᱫᱚᱸᱥᱟᱭ ᱫᱚᱱ ᱱᱚᱣᱟ ᱦᱚᱸ ᱦᱟᱸᱜ ᱟᱞᱮ ᱟᱹᱛᱩ ᱠᱷᱚᱱ ᱫᱚ ᱦᱟᱸᱜ ᱚᱱᱠᱟ ᱞᱮᱠᱟ ᱫᱚ ᱵᱟᱝᱞᱮ ᱪᱟᱞᱟᱜᱼᱟ ᱪᱮᱫᱟᱜ ᱵᱟᱝᱢᱟ ᱦᱚᱲ ᱞᱮᱠᱷᱟ ᱦᱚᱸᱞᱮ ᱠᱚᱢ ᱜᱮᱭᱟ ᱾
ᱚ ᱾
ᱦᱚᱭ ᱟᱨ ᱟᱯᱮ ᱚᱱᱛᱮ ᱫᱚ ᱛᱟᱦᱚᱞᱮ ᱱᱚᱣᱟ ᱠᱚᱫᱚ ᱦᱩᱭᱩᱜ ᱟᱥᱮ ᱵᱟᱝ ᱜᱮ? ᱟ ᱢᱮᱛᱟᱜ ᱢᱮ ᱠᱟᱨᱟᱢ ᱦᱩᱭᱱᱟ ᱾ ᱛᱟᱯᱚᱨᱮ
ᱠᱟᱨᱟᱢ ᱫᱚ ᱦᱩᱭᱩᱜᱼᱟ ᱟᱞᱮ ᱚᱱᱛᱮ ᱫᱚ ᱠᱟᱨᱟᱢ ᱫᱚ ᱦᱩᱭᱩᱜᱼᱟ ᱾
ᱦᱟᱸ ᱾
ᱟᱞᱮ ᱚᱱᱛᱮ ᱫᱚ ᱚᱱᱠᱟ ᱪᱚᱞ ᱫᱚ ᱵᱟᱹᱱᱩᱜᱼᱟ ᱟᱞᱮ ᱫᱷᱟᱨᱮ ᱯᱟᱥᱮ ᱡᱟᱦᱟᱱ ᱟᱵᱚ ᱦᱚᱲ ᱟᱛᱳ ᱥᱟᱱᱛᱟᱲ ᱟᱛᱳ ᱠᱚ ᱢᱮᱱᱟᱜᱼᱟ ᱢᱤᱫᱴᱟᱝ ᱟᱛᱳ ᱨᱮ ᱦᱚᱸ ᱢᱟᱜᱢᱚᱬᱮ ᱪᱚᱞ ᱫᱚ ᱵᱟᱹᱱᱩᱜᱼᱟ ᱾
ᱩᱸ ᱾
ᱟᱯᱮ ᱥᱮᱫ ᱠᱟᱨᱟᱢ ᱴᱟᱨᱟᱢ ᱠᱚ ᱫᱚ ᱦᱩᱭ ᱵᱟᱲᱟᱜ ᱜᱮᱭᱟ?
ᱦᱮᱸ ᱟᱞᱮ ᱚᱱᱛᱮ ᱦᱚᱸ ᱠᱟᱨᱟᱢ ᱴᱟᱨᱟᱢ ᱠᱚ ᱫᱚ ᱦᱩᱭ ᱵᱟᱲᱟᱜ ᱜᱮᱭᱟ ᱾ ᱟᱞᱮ ᱚᱱᱟ ᱯᱟᱥᱮᱨ ᱟᱛᱳ ᱨᱮ ᱚᱸᱰᱮ ᱠᱟᱨᱟᱢ ᱦᱩᱭᱩᱜ ᱜᱮᱭᱟ ᱾
ᱚᱸ ᱾
ᱦᱟᱸ ᱾ ᱛᱟᱦᱞᱮ ᱜᱚᱝᱠᱮ ᱟᱯᱮ ᱚᱸᱰᱮ ᱫᱚ ᱚᱠᱟ ᱞᱮᱠᱟ ᱢᱟᱱᱮ ᱥᱟᱱᱛᱟᱲ ᱜᱮ ᱰᱷᱮᱨ ᱢᱮᱱᱟᱜ ᱯᱮᱭᱟ ᱥᱮ ᱫᱤᱠᱩ ᱜᱮ ᱰᱷᱮᱨ ᱢᱮᱱᱟᱜ ᱠᱚᱣᱟ?
ᱵᱟ ᱟᱞᱮ ᱟᱞᱮ ᱟᱹᱛᱩ ᱨᱮᱫᱚ ᱮᱠᱷᱮᱱ ᱥᱟᱱᱛᱟᱲ ᱜᱮ ᱫᱤᱠᱩ ᱫᱚ ᱵᱟᱹᱱᱩᱜ ᱠᱚᱣᱟ ᱟᱞᱮ ᱛᱚ ᱯᱟᱥᱮ ᱟᱹᱛᱩ ᱠᱚᱨᱮ ᱛᱤᱱᱟᱹᱜ ᱟᱵᱚ ᱥᱟᱱᱛᱟᱲ ᱟᱹᱛᱩ ᱢᱮᱱᱟᱜᱼᱟ ᱾ ᱮᱠᱷᱮᱱ ᱥᱟᱱᱛᱟᱲ ᱜᱮ ᱫᱤᱠᱩ ᱫᱚ ᱠᱷᱩᱵ ᱠᱚᱢ ᱢᱮᱱᱟᱜ ᱠᱚᱣᱟ ᱢᱤᱫ ᱵᱟᱨᱮᱭᱟ ᱟᱹᱛᱩ ᱨᱮ ᱢᱮᱥᱟᱞ ᱚᱱᱠᱟᱱ ᱫᱚ ᱥᱟᱱᱛᱟᱲ ᱟᱫᱚ ᱟᱯᱮ ᱟᱹᱛᱩ ᱫᱚ
ᱦᱚᱸ ᱟᱞᱮ ᱟᱹᱛᱩ ᱫᱚ ᱜᱚᱝᱠᱮ ᱫᱚᱢᱮ ᱫᱚ ᱦᱟᱸᱜ ᱵᱟᱝ ᱞᱟᱹᱴᱩᱜᱼᱟ ᱮᱱᱛᱮ ᱟᱞᱮ ᱟᱹᱛᱩ ᱨᱮᱫᱚ ᱫᱤᱠᱩ ᱜᱮ ᱰᱷᱮᱨ ᱢᱮᱱᱟᱜ ᱠᱚᱣᱟ ᱮᱱᱛᱮ ᱥᱟᱱᱛᱟᱲ ᱫᱚ ᱦᱟᱸᱜ ᱞᱮᱠᱷᱟ ᱥᱤᱛ ᱥᱩᱢᱩᱝ ᱜᱮ ᱢᱮᱱᱟᱜ ᱞᱮᱭᱟ ᱱᱚᱜᱼᱚ ᱱᱚᱝᱠᱟ
ᱨᱟᱛᱷ ᱨᱮ ᱫᱤᱠᱩ ᱠᱚᱦᱚᱸ ᱛᱚ ᱢᱟᱱᱮ ᱥᱚᱨᱚᱥᱚᱛᱤ ᱯᱩᱡᱟᱹ ᱫᱩᱨᱜᱟᱹ ᱯᱩᱡᱟᱹ ᱠᱚᱫᱚ ᱦᱩᱭᱩᱜ ᱜᱮᱭᱟ ᱟᱹᱛᱩ ᱨᱮ
ᱦᱮᱸ ᱦᱮᱸ ᱦᱩᱭ ᱵᱟᱲᱟᱜ ᱜᱮᱭᱟ ᱦᱳᱭ ᱜᱚᱝᱠᱮ ᱟᱢᱟᱜ ᱚᱠᱛᱚ ᱦᱚᱸ ᱦᱩᱭᱮᱱ ᱛᱟᱞᱟᱝᱟ ᱴᱷᱤᱠ ᱜᱮᱭᱟ ᱛᱚᱵᱮ ᱢᱟ
ᱦᱮᱸ